ᱦᱮᱸ ᱡᱚᱦᱟᱨ ᱜᱮ,
ᱦᱮᱸ ᱡᱚᱦᱟᱨ ᱡᱚᱦᱟᱨ, ᱴᱷᱤᱠ ᱜᱮ ᱟᱸᱡᱚᱢᱚᱜ ᱠᱟᱱᱟ?
ᱦᱳᱭ ᱴᱷᱤᱠ ᱜᱮ ᱟᱸᱡᱚᱢᱚᱜ ᱠᱟᱱᱟ᱾
ᱟᱪᱪᱷᱟ ᱛᱟᱦᱞᱮ ᱱᱟᱯᱟᱭ ᱵᱟᱲᱟ ᱜᱮ ᱮᱠᱷᱚᱱ ᱫᱚ? ᱪᱮᱫ ᱞᱮᱠᱟ!
ᱤᱧᱟᱜ ᱴᱷᱤᱠ ᱜᱮ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ ᱴᱷᱤᱠ ᱜᱮ ᱾
ᱟᱪᱪᱷᱟ,
ᱦᱩᱸ,
ᱚᱱᱟ ᱚᱠᱟ ᱨᱮᱜᱮ ᱮᱱᱟ ᱯᱮᱭᱟ?
ᱮᱠᱷᱚᱱ ᱫᱚ ᱦᱟᱸᱜ ᱵᱮᱥ ᱵᱟᱲᱟ ᱜᱮ ᱟᱯᱮ ᱜᱮ ᱡᱤ ᱞᱮᱠᱟ?
ᱱᱤᱛ ᱦᱟᱹᱵᱤᱡ ᱛᱮ ᱟᱞᱮ ᱥᱮ ᱛᱟᱦᱚᱞᱮ ᱟᱯᱮ ᱥᱮᱱ ᱫᱚ ᱫᱟᱜ ᱜᱮ ᱚᱠᱟ ᱞᱮᱠᱟ?
ᱱᱮ ᱦᱟᱹᱵᱤᱡ ᱫᱚ ᱦᱟᱸᱜ ᱟᱹᱣᱨᱤ ᱫᱟᱜᱟ ᱫᱚᱢᱮ ᱫᱚ ᱢᱟᱱᱮ ᱦᱟᱞᱠᱟ ᱦᱟᱞᱠᱟᱭ ᱫᱟᱜ-ᱫᱟ ᱡᱟᱹᱯᱩᱫ ᱞᱮᱠᱟᱭ ᱴᱷᱤᱠ ᱠᱟᱫᱟ ᱾ ᱠᱷᱮᱛ ᱨᱮ ᱫᱟᱜ ᱫᱚ ᱵᱟᱝ ᱛᱤᱸᱜᱩᱱ ᱠᱟᱱᱟ, ᱫᱟᱜ ᱫᱚᱭ ᱫᱟᱜ ᱮᱫᱟ ᱥᱚᱵᱽ ᱥᱚᱢᱚᱭ ᱜᱮ ᱱᱤᱛᱚᱜ ᱟᱯᱟᱛᱚᱛᱚᱭ ᱯᱷᱟᱸᱠ ᱠᱟᱫᱟ ᱱᱟᱥᱮ ᱱᱟᱜ ᱟᱨᱠᱤ,
ᱦᱩᱸ,
ᱟᱯᱮ ᱥᱮᱫ ᱡᱤ ᱞᱮᱠᱟ?
ᱦᱮᱸ ᱵᱷᱟᱹᱜᱮ ᱜᱮ ᱫᱟᱜ ᱟᱞᱮ ᱠᱟᱱᱟ ᱾
ᱦᱩᱸ,
ᱚ ᱛᱟᱦᱞᱮ ᱦᱩᱲᱩ ᱨᱚᱦᱚᱭ ᱯᱮ ᱫᱷᱩᱨᱟᱹᱣ ᱮᱱᱟ?
ᱦᱮᱸ ᱞᱟᱜᱟᱣ ᱦᱳᱭ ᱠᱟᱱᱟ ᱦᱟᱸᱜ,
ᱦᱩᱸ,
ᱟᱯᱮ ᱦᱮᱞᱳ, ᱨᱚᱲ ᱦᱟᱸᱜ ᱵᱟᱝ ᱟᱸᱡᱚᱢᱚᱜ-ᱱᱟ, ᱦᱮᱞᱳ